ᱦᱮᱸ᱾ ᱪᱮᱫ ᱠᱚᱵᱤᱱ ᱪᱤᱠᱟᱹᱭ ᱫᱟ?
ᱠᱷᱚᱵᱚᱨ ᱠᱚ ᱞᱟᱹᱭ ᱵᱮᱱ , ᱦᱚᱸᱜᱼᱚᱭ ᱱᱚᱱᱛᱮ ᱨᱮᱞᱤᱧ ᱟᱹᱪᱩᱨ ᱵᱟᱲᱟᱜ ᱠᱟᱱᱟ ᱰᱟᱹᱦᱤ ᱥᱮᱫ ᱨᱮ᱾ ᱟᱹᱵᱤᱱ ᱜᱮ ᱪᱮᱫ ᱵᱤᱱ ᱪᱤᱠᱟᱹ ᱵᱟᱲᱟᱭ ᱮᱫᱟ? ᱦᱮᱸ ᱟᱹᱞᱤᱧ ᱫᱚ
ᱚᱲᱟᱜ ᱠᱚᱨᱮ ᱜᱮ᱾ ᱟᱪᱪᱷᱟ᱾ ᱚᱲᱟᱜ ᱠᱚᱨᱮ ᱡᱷᱚᱛᱚ ᱜᱮᱠᱚ ᱱᱟᱯᱟᱭ ᱵᱟᱲᱟ ᱜᱮᱭᱟ?
ᱦᱮᱸ ᱡᱷᱚᱛᱚ ᱜᱮ ᱵᱮᱥ ᱵᱟᱲᱟ ᱜᱮᱭᱟᱞᱮ ᱱᱤᱛᱚᱜ ᱫᱚ᱾ᱟᱯᱮ ᱠᱚᱜᱮ ᱪᱮᱫ ᱞᱮᱠᱟ?
ᱡᱚᱛᱚ ᱜᱮ ᱱᱟᱯᱟᱭ ᱜᱮᱭᱟ ᱠᱚ᱾
ᱦᱩᱸ ᱛᱟᱦᱞᱮ ᱜᱚᱝ ᱠᱮ ᱞᱟᱹᱭᱵᱤᱱ ᱛᱟᱦᱚᱞᱮ ᱱᱤᱛᱚᱜ ᱟᱹᱵᱤᱱ ᱥᱮᱱᱟᱜ ᱯᱚᱨᱤᱥᱛᱷᱤᱛᱤ ᱪᱮᱫ ᱞᱮᱠᱟ ᱢᱮᱱᱛᱮ? ᱨᱤᱢᱤᱞ ᱠᱚ ᱪᱮᱫ ᱞᱮᱠᱟᱭ ᱥᱟᱡᱟᱣ ᱟᱠᱟᱫᱟᱭ?
ᱱᱚᱮᱛ ᱫᱚ ᱥᱩᱫᱩ ᱨᱤᱢᱤᱞ ᱟᱨ ᱠᱟᱹᱴᱤᱡ ᱠᱟᱹᱴᱤᱡ ᱮᱜ ᱫᱟᱜ ᱟᱜ ᱠᱟᱱᱟ, ᱪᱮᱫ ᱠᱟᱹᱢᱤ ᱦᱚᱸ ᱵᱟᱝ ᱜᱟᱱᱚᱜ ᱠᱟᱱᱟ᱾ ᱚᱲᱟᱜ ᱠᱷᱚᱱ ᱚᱠᱟ ᱥᱮᱫ ᱩᱰᱩᱝ ᱦᱚᱸ ᱵᱟᱝ ᱜᱟᱱᱚᱜ ᱠᱟᱱᱟ᱾ ᱾
ᱛᱚ ᱟᱞᱮ ᱟᱹᱞᱤᱧ ᱥᱮᱫ ᱦᱚᱸᱛᱚ ᱱᱚᱝᱠᱟᱭᱮᱫᱟᱭ᱾ ᱟᱹᱞᱤᱧ ᱥᱮᱫ ᱦᱚᱸ ᱱᱚᱝᱠᱟ ᱡᱷᱮᱲᱮᱠ ᱡᱷᱮᱲᱮᱠ ᱥᱟᱨᱟ ᱫᱤᱱᱮ ᱫᱟᱜ ᱵᱟᱲᱟᱭᱮᱫᱟ ᱟᱨᱠᱤ᱾ ᱦᱩᱸ ᱪᱮᱫ ᱵᱤᱱ ᱞᱟᱹᱭᱮᱫ ᱛᱟᱦᱮᱸᱡ?
ᱚᱱᱛᱮ ᱫᱟᱜ ᱠᱚ ᱞᱟᱜᱟᱣ ᱟᱠᱟᱱᱟ ᱥᱮ ᱪᱮᱫ?
ᱫᱟᱜ ᱫᱚ ᱵᱟᱝ ᱞᱟᱜᱟᱣ ᱠᱟᱱᱟ ᱱᱚᱝᱠᱟ ᱮᱢᱱᱤ ᱫᱟᱜ ᱵᱟᱲᱟᱭᱮᱫᱟᱭ᱾ ᱢᱮᱨᱚᱢ ᱵᱷᱤᱲᱠᱟᱹᱣ ᱫᱟᱜ ᱟᱨᱠᱤ᱾
ᱟᱪᱪᱷᱟ ᱟᱪᱪᱷᱟ᱾
ᱛᱟᱦᱞᱮ ᱜᱚᱢᱠᱮ ᱱᱤᱛᱚᱜ ᱪᱮᱫ ᱵᱤᱱ ᱪᱤᱠᱟᱹᱭᱮᱫᱟ? ᱟᱨ ᱦᱩᱞ ᱢᱟᱦᱟ ᱠᱚ ᱪᱮᱫ ᱞᱮᱠᱟ ᱯᱮ ᱢᱟᱱᱟᱣ ᱠᱮᱫᱟ?
ᱦᱩᱞ ᱢᱟᱦᱟ ᱢᱟᱱᱟᱣ ᱦᱩᱭᱮᱱᱟ ᱱᱟᱯᱟᱭ ᱜᱮ᱾
ᱦᱩᱸ, ᱱᱚᱣᱟ ᱰᱤᱡᱮ ᱠᱚ ᱟᱛᱮᱫ ᱥᱮ ᱴᱟᱢᱟᱠ ᱛᱩᱢᱫᱟᱜ ᱟᱛᱮᱫ?
ᱵᱟᱝ ᱰᱤᱡᱮ ᱠᱚᱫᱚ ᱱᱟᱜ ᱠᱷᱟᱱ ᱢᱟᱱᱟ ᱜᱮᱭᱟ ᱚᱱᱟ ᱠᱚᱫᱚ ᱵᱟᱝ ᱮᱢᱱᱤ ᱴᱟᱢᱠ ᱛᱩᱢᱫᱟᱜ ᱜᱮ᱾ ᱟᱨ ᱟᱹᱵᱤᱱ ᱥᱮᱫ ᱫᱚ ᱚᱱᱛᱮ ᱫᱚᱠᱚ ᱢᱟᱱᱟᱣ ᱞᱮᱫᱟ ᱥᱮ ᱵᱟᱝᱟ?
ᱪᱮᱫ ᱵᱤᱱ ᱞᱟᱹᱭᱫᱟ?
ᱞᱟᱹᱭᱫᱟᱹᱧ ᱚᱱᱛᱮ ᱫᱚᱠᱚ ᱢᱟᱱᱟᱣ ᱞᱮᱫ-ᱟ ᱥᱮ ᱵᱟᱝᱟ?
ᱦᱮᱸ ᱱᱚᱱᱛᱮ ᱫᱚ ᱢᱟᱱᱟᱣ ᱫᱚ ᱢᱟᱱᱟᱣ ᱦᱩᱭᱮᱱ ᱜᱮᱭᱟ ᱵᱷᱟᱹᱜᱤ ᱜᱮ᱾ ᱴᱟᱢᱟᱠ ᱛᱩᱢᱫᱟᱜ ᱟᱛᱮᱫ ᱜᱮ ᱢᱟᱱᱟᱣ ᱦᱩᱭᱮᱱᱟ᱾
ᱟᱪᱪᱷᱟ ᱟᱪᱪᱷᱟ᱾ ᱥᱟᱱᱟᱢ ᱟᱹᱛᱩ ᱦᱚᱲ?
ᱵᱷᱟᱜᱮ ᱞᱮᱠᱟ ᱞᱟᱹᱭ ᱵᱤᱱ ᱜᱚᱢᱠᱮ᱾ ᱪᱮᱫ ᱵᱤᱱ ᱞᱟᱹᱭᱫᱟ? ᱦᱮᱸ ᱛᱚ ᱟᱹᱵᱤᱱ ᱥᱮᱫ ᱜᱮ ᱪᱮᱫ ᱞᱮᱠᱟᱭ ᱫᱟᱜ ᱮᱫᱟ ᱱᱤᱛᱳᱜ ᱚᱱᱟ ᱜᱮ ᱛᱚ?
ᱜᱚᱝᱠᱮ
ᱦᱮᱸ ᱞᱟᱹᱭᱟᱵᱤᱱ ᱛᱚ᱾
ᱛᱟᱯᱚᱨᱮ ᱥᱟᱱᱟᱢ ᱟᱹᱛᱩ ᱦᱚᱲ ᱟᱛᱮ ᱜᱮ ᱥᱮ ᱮᱠᱞᱟ ᱮᱠᱞᱟ ᱜᱮ?
ᱵᱟᱝ ᱥᱟᱱᱟᱢ ᱮᱠᱫᱚᱢ ᱟᱛᱳ ᱦᱚᱲ ᱟᱛᱮᱫ ᱜᱮ ᱮᱠᱫᱚᱢ᱾
ᱛᱟᱦᱞᱮ ᱜᱚᱝᱠᱮ ᱮᱸᱻ ᱛᱟᱦᱞᱮ ᱵᱟᱯᱞᱟ ᱚᱲᱟᱜ ᱠᱚ ᱟᱹᱵᱤᱱ ᱚᱱᱛᱮ ᱨᱮ ᱵᱟᱝ ᱦᱩᱭᱩᱜ ᱠᱟᱱᱟ?
ᱵᱟᱯᱞᱟ ᱚᱲᱟᱜ ᱫᱚ ᱦᱟᱸᱜ ᱠᱷᱟᱱ ᱱᱤᱭᱟᱹ ᱜᱷᱟᱹᱲᱤᱡ ᱫᱚ ᱵᱟᱹᱱᱩᱜ ᱦᱟᱛᱟᱲ ᱠᱟᱫᱟ᱾ ᱚᱱᱛᱮ ᱠᱤ ᱦᱩᱭᱩᱜ ᱠᱟᱱᱟ?
ᱟᱹᱞᱤᱧ ᱱᱚᱰᱮ ᱢᱟ ᱛᱤᱦᱤᱧ ᱦᱩᱭᱩᱜ ᱠᱟᱱᱟ ᱛᱚ᱾ ᱢᱤᱫ ᱴᱮᱱ ᱛᱮᱦᱮᱧ ᱢᱟᱹᱭ ᱦᱚᱲ ᱠᱚ ᱡᱟᱶᱟᱭ ᱦᱳᱭᱳᱜ ᱠᱟᱱᱟ ᱟᱨᱠᱤ
ᱚ ᱢᱟᱱᱮ ᱟᱹᱠᱤᱱ ᱛᱮ ᱠᱤᱱ ᱧᱟᱯᱟᱢ ᱠᱟᱱᱟ ᱥᱮ ᱧᱮᱞ ᱧᱮᱯᱮᱞ ᱠᱟᱛᱮ ᱵᱟᱯᱞᱟ ᱫᱚ ᱦᱩᱭᱩᱜ ᱠᱟᱱᱟ
ᱧᱮᱞ ᱧᱮᱯᱮᱞ ᱠᱟᱛᱮᱫ ᱜᱮ ᱮᱠᱫᱚᱢ
ᱚ ᱢᱟᱱᱮ ᱥᱟᱨ ᱥᱟᱹᱜᱩᱱ ᱟᱛᱮᱫ
ᱦᱮᱸ
ᱛᱟᱦᱞᱮ ᱛᱚ ᱟᱹᱰᱤ ᱨᱟᱹᱥᱠᱟᱹ ᱜᱮ
ᱦᱮᱸ ᱨᱟᱹᱥᱠᱟᱹ ᱫᱚ ᱨᱟᱹᱥᱠᱟᱹ ᱧᱚᱜ ᱜᱮ ᱟᱨᱠᱤ ᱟᱫᱚ ᱵᱟᱯᱞᱟ ᱢᱟ ᱦᱳᱭᱳᱜ ᱠᱟᱱᱟ ᱦ-ᱚ ᱱᱚᱝᱠᱟ ᱡᱟᱹᱯᱩᱫ ᱫᱮᱜ ᱫᱚᱭ ᱥᱮᱨᱢᱟ ᱡᱟᱹᱲᱤ ᱠᱚ ᱜᱮ ᱦᱤᱡᱩᱜ ᱠᱟᱱᱟ ᱥᱮ ᱚᱸᱰᱮ ᱜᱮ ᱛᱚ ᱨᱟᱹᱥᱠᱟᱹ ᱫᱚᱭ ᱪᱟᱵᱟᱭ ᱫᱟᱭ
ᱚ ᱵᱟᱝ ᱚᱱᱟ ᱞᱟᱹᱜᱤᱫ ᱫᱚ ᱢᱮᱱᱟᱜ ᱜᱮᱭᱟ ᱥᱚᱢᱳᱭ ᱧᱟᱢᱚᱜ ᱜᱮᱭᱟ ᱟᱞᱮ ᱥᱮᱫ ᱫᱚ ᱱᱮᱛᱟᱨ ᱫᱚ ᱥᱟᱱᱟᱢ ᱠᱚᱜᱮ ᱡᱷᱚᱛᱚ ᱟᱯᱟᱱ ᱟᱹᱯᱤᱱ ᱠᱚ ᱟᱹᱜᱩ ᱡᱚᱝ ᱠᱟᱱᱟ ᱟᱫᱚ ᱚᱱᱟ ᱠᱚ ᱨᱟᱹᱥᱠᱟᱹ ᱜᱮ ᱵᱟᱝ ᱧᱟᱢᱚᱜ ᱠᱟᱱᱟ ᱫᱚᱝ ᱮᱱᱮᱡ
ᱱᱮᱛᱟᱨ ᱫᱚ ᱚᱱᱠᱟ ᱜᱮᱛᱚ ᱪᱟᱹᱞᱩ ᱠᱟᱱᱟ ᱦᱮᱛᱟᱨ ᱫᱚ ᱦᱚᱜ-ᱚᱭ ᱡᱮ ᱪᱷᱟᱹᱯᱨᱤ ᱡᱩᱜᱽ ᱪᱟᱞᱟᱜ ᱠᱟᱱᱟ ᱥᱮ ᱱᱮᱛᱟ ᱨᱟᱜ ᱡᱩᱜᱽ ᱜᱮ ᱱᱚᱝᱠᱟ ᱟᱠᱟᱱᱟ
ᱦᱩᱸ ᱱᱚᱛᱮ ᱢᱮᱫ ᱴᱟᱝ ᱦᱚᱸ ᱫᱚᱝ ᱮᱱᱮᱡ ᱜᱮ ᱵᱟᱝ ᱦᱩᱭ ᱞᱮᱱᱟ ᱞᱟᱹᱭ ᱵᱤᱱ
ᱛᱟᱦᱞᱮ ᱚᱱᱠᱟ ᱠᱚᱲᱟ ᱜᱤᱫᱽᱨᱟᱹ ᱠᱚ ᱵᱟᱹᱱᱩᱜ ᱠᱚᱣᱟ ᱚᱱᱠᱟ ᱰᱟᱹᱝᱜᱩᱣᱟᱹ ᱰᱟᱹᱝᱜᱩᱣᱟᱹ ᱠᱚ ᱛᱟᱦᱞᱮ ᱟᱞᱮ ᱱᱚᱣᱟ ᱫᱷᱟᱨᱮᱡ ᱠᱩᱲᱤ ᱜᱤᱫᱽᱨᱟᱹ ᱠᱚ ᱠᱚ ᱛᱟᱦᱮᱸ ᱠᱟᱱᱟ ᱟᱨᱠ ᱦᱩᱸ
ᱦᱮᱱᱟᱜ ᱠᱚᱣᱟ ᱜᱚᱝᱠᱮ ᱚᱱᱛᱮ ᱦᱮᱱᱟᱜ ᱠᱚᱣᱟ ᱠᱤ ᱚᱱᱠᱟᱱ ᱠᱩᱲᱤ ᱜᱤᱫᱽᱨᱟᱹ ᱠᱚ
ᱦᱮᱸ ᱠᱩᱲᱤ ᱜᱤᱫᱽᱨᱟᱹ ᱠᱚ ᱛᱚ ᱢᱮᱱᱟᱜ ᱟᱠᱟᱫ ᱠᱚᱣᱟ ᱚᱱᱠᱟ ᱜᱮ ᱠᱚ ᱦᱟᱨᱟ ᱜᱚᱫ ᱟᱠᱟᱱᱟ ᱟᱨᱠᱤ ᱟᱫᱚ ᱱᱩᱝᱠᱩ ᱠᱚ ᱯᱟᱲᱦᱟᱜ ᱠᱟᱱ ᱜᱮᱭᱟ ᱛᱚ ᱟᱫᱚ ᱚᱱᱠᱟ ᱫᱚ ᱟᱫᱚ ᱥᱮ ᱨᱚᱠᱚᱢ ᱫᱚ ᱵᱟᱹᱱᱩᱜ ᱠᱚᱣᱟ ᱯᱮ ᱭᱟ ᱯᱩᱱᱭᱟ ᱠᱚ ᱦᱟᱨᱟ ᱜᱚᱫ ᱟᱠᱟᱱᱟ ᱛᱚ
ᱧᱮᱞ ᱠᱚ ᱵᱤᱱ ᱥᱮ ᱢᱮᱫ ᱴᱟᱝ ᱜᱟᱱ ᱜᱚᱢᱠᱮ ᱱᱚᱛᱮ ᱠᱟᱹᱴᱤᱡ ᱢᱮᱫ ᱴᱟᱱ ᱢᱮᱱᱟᱜ ᱠᱟᱫᱮ ᱭᱟ ᱵᱟᱹᱵᱩ ᱜᱤᱫᱽᱨᱟᱹ ᱩᱱᱤ ᱜᱮ ᱟᱹᱰᱤ ᱫᱤᱱ ᱠᱷᱚᱱ ᱵᱟᱹᱦᱩ ᱵᱟᱹᱦᱩ ᱞᱟᱹᱭ ᱦᱳᱭᱳᱜ ᱠᱟᱱᱟ ᱱᱟᱜ ᱠᱷᱟᱱ ᱵᱟᱝᱠᱚ ᱧᱟᱢᱚᱜ ᱠᱟᱱᱟ ᱠᱩᱲᱤ ᱜᱤᱫᱽᱨᱟᱹ ᱚᱱᱠᱟᱱ ᱠᱚ
ᱦᱮᱸ ᱛᱚ ᱟᱫᱚ ᱟᱞᱮ ᱱᱚᱣᱟ ᱫᱷᱟᱹᱨᱤᱡ ᱫᱚ ᱠᱩᱲᱤ ᱜᱤᱫᱽᱨᱟᱹ ᱦᱚ ᱢᱮᱱᱟᱜ ᱠᱚᱣᱟ ᱠᱚᱲᱟ ᱜᱤᱫᱽᱨᱟᱹ ᱠᱚ ᱦᱚᱸ ᱢᱮᱱᱟᱜ ᱠᱚᱣᱟ ᱟᱫᱚ ᱟᱞᱮ ᱱᱚᱣᱟ ᱫᱷᱟᱨᱮ ᱫᱚ ᱠᱷᱩᱵᱽ ᱠᱚᱢ ᱟᱨ ᱠᱤ ᱢᱮᱫ ᱴᱮᱱ ᱵᱟᱨᱭᱟ ᱟᱠᱚ ᱛᱮ ᱠᱚ ᱟᱹᱜᱩ ᱡᱚᱱᱚᱜ ᱠᱟᱱᱟ ᱵᱟᱝ ᱠᱷᱟᱱ ᱫᱚ ᱮᱢᱱᱤ ᱵᱟᱯᱞᱟ ᱛᱮ ᱜᱮ ᱯᱨᱟᱭ ᱦᱩᱭᱩᱜ ᱠᱟᱱᱟ ᱛᱚ ᱟᱨᱚ ᱢᱮᱫ ᱴᱮᱱ ᱢᱮᱱᱟᱜ-ᱟ ᱟᱨ ᱠᱤᱪᱷᱩ ᱫᱤᱱ ᱯᱚᱨᱮ ᱟᱨ ᱠᱤ ᱵᱟᱨ ᱯᱮ ᱫᱤᱱ ᱯᱚᱨᱮ ᱢᱮᱱᱟᱜ-ᱟ ᱛᱮᱦᱮᱧ ᱛᱮᱦᱮᱧ ᱦᱩᱭᱳᱜ ᱠᱟᱱᱟ ᱜᱟᱯᱟ ᱟᱨᱚ ᱜᱟᱯᱟ ᱵᱟᱫ ᱢᱮᱭᱟᱝ ᱠᱷᱟᱱ ᱜᱮ ᱟᱨ ᱦᱚ ᱢᱮᱫ ᱴᱮᱱ ᱦᱳᱭᱳᱜ-ᱟ
ᱦᱮᱸ ᱛᱟᱦᱞᱮ ᱜᱚᱝᱠᱮ ᱞᱟᱹᱭ ᱮᱫ ᱛᱟᱦᱮᱸᱫ ᱫᱚ ᱛᱟᱦᱞᱮ ᱠᱩᱲᱤ ᱜᱤᱫᱽᱨᱟᱹ ᱞᱟᱹᱭᱟᱠᱚ ᱵᱤᱱ ᱥᱮ ᱛᱟᱦᱞᱮ ᱟᱵᱚ ᱟᱵᱚ ᱜᱮᱵᱚᱱ ᱯᱮᱲᱟ ᱥᱟᱹᱨᱤ ᱠᱚᱜ ᱫᱚ
ᱦᱮᱸ ᱵᱟᱭ ᱟᱫᱚ ᱚᱱᱠᱟ ᱜᱮ ᱟᱨᱠᱤ ᱠᱷᱚᱵᱚᱨ ᱠᱚ ᱦᱟᱛᱟᱣ ᱦᱳᱭᱳᱜ ᱠᱟᱱᱟ ᱦᱮᱸ ᱥᱮ ᱟᱫᱚ ᱞᱟᱹᱭ ᱟᱠᱚ ᱦᱳᱭᱳᱜ-ᱟ ᱵᱟᱝ ᱞᱟᱹᱭ ᱫᱚ ᱵᱟᱝ ᱦᱮᱸ ᱥᱮᱸ ᱛᱟᱦᱚᱞᱮ ᱜᱚᱢᱠᱮ ᱤᱭᱟᱹ ᱟᱫᱚ ᱟᱹᱵᱤᱱ ᱚᱱᱟ ᱫᱷᱟᱨᱮᱡ ᱜᱮ ᱪᱮᱫ ᱞᱮᱠᱟ ᱠᱚ ᱪᱟᱥ ᱵᱟᱲᱟᱭᱟ?
ᱪᱟᱥ ᱱᱚᱛᱮ ᱫᱚ ᱱᱟᱜ ᱠᱷᱟᱱ ᱵᱟᱝ ᱦᱳᱭᱳᱜ ᱜᱮᱭᱟ ᱟᱹᱲᱤ ᱫᱷᱤ ᱵᱟᱝ ᱦᱩᱭᱩᱜ ᱠᱟᱱᱟ ᱫᱟᱜ ᱡᱟᱹᱲᱤ ᱞᱮᱠᱷᱟᱱᱮ ᱪᱟᱥ ᱟᱨ ᱵᱟᱝᱠᱷᱟᱱ ᱫᱚ ᱮᱢᱱᱤ ᱜᱮ ᱛᱟᱦᱮᱱ ᱜᱮᱭᱟ᱾
ᱟᱪᱷᱟ ᱛᱟᱦᱚᱞᱮ ᱚᱱᱟ ᱫᱷᱟᱨᱮᱡ ᱫᱚ ᱟᱹᱵᱤᱱ ᱚᱱᱟ ᱫᱷᱟᱨᱮᱡ ᱫᱚᱠᱚ ᱜᱷᱩᱴᱩ ᱜᱮᱭᱟᱵᱤᱱ ᱥᱮ ᱪᱮᱫ ᱞᱮᱠᱟ ᱢᱮᱱ
ᱦᱳᱭ ᱧᱚᱜ ᱜᱮ ᱵᱟᱝ ᱱᱟᱢᱟᱞᱟ ᱱᱚᱛᱮ ᱜᱷᱩᱴᱩ ᱧᱚᱜ
ᱛᱟᱦᱞᱮ ᱡᱚᱠᱷᱚᱱ ᱫᱟᱜ ᱞᱟᱜᱟᱜ-ᱟ ᱛᱚᱵᱮ ᱡᱟᱹᱱᱤᱡ ᱪᱟᱥ ᱫᱚ᱾
ᱦᱳᱭ
ᱵᱟ ᱟᱹᱞᱤᱧ ᱱᱚᱣᱟ ᱫᱷᱟᱨᱮᱡ ᱫᱚ ᱵᱷᱟᱜᱤ ᱜᱮ ᱟᱹᱞᱤᱧ ᱱᱚᱣᱟ ᱫᱷᱟᱹᱨᱤᱡ ᱫᱚ ᱵᱷᱟᱜᱤ ᱜᱮ ᱪᱟᱥ ᱫᱚ ᱦᱩᱭᱩᱜ ᱜᱮᱭᱟ ᱟᱨᱠᱤ, ᱟᱫᱚ ᱱᱚᱛᱮ ᱫᱚ ᱚᱱᱟ ᱠᱷᱟᱹᱛᱤᱨ ᱛᱮ ᱠᱩᱲᱤ ᱜᱤᱫᱽᱨᱟᱹ ᱠᱚᱫᱚ ᱠᱟᱹᱴᱤᱡ ᱵᱷᱟᱜᱤ ᱠᱚ ᱠᱟᱹᱢᱤ ᱵᱟᱲᱟᱭᱟᱠᱚ᱾
ᱦᱮᱸ᱾
ᱟᱫᱚ ᱚᱱᱟ ᱜᱮᱞᱤᱧ ᱞᱟᱹᱭᱮᱫ ᱛᱟᱦᱮᱸᱫ, ᱟᱨᱠᱤ ᱟᱫᱚ ᱟᱹᱵᱤᱱ ᱚᱱᱟ ᱫᱷᱟᱨᱤᱡ ᱠᱚᱲᱟ ᱜᱤᱫᱽᱨᱟᱹ ᱠᱚ ᱪᱮᱫ ᱞᱮᱠᱟ ᱢᱮᱱᱟᱜ ᱠᱚᱣᱟ ᱟᱨ ᱠᱟᱹᱢᱤ ᱠᱟᱡ ᱟᱠᱚ ᱪᱮᱫ ᱞᱮᱠᱟ, ᱥᱮ ᱡᱟᱦᱟᱸᱱᱟᱜ ᱠᱳᱢᱯᱟᱱᱤ ᱴᱳᱢᱯᱟᱱᱤ ᱥᱮ ᱥᱚᱨᱠᱟᱨᱤ ᱪᱟᱹᱠᱨᱤ ᱠᱚ ᱢᱮᱱᱟᱜ ᱛᱟᱠᱚᱣᱟ ᱥᱮ ᱵᱟᱝ?
ᱱᱚᱛᱮ ᱫᱚ ᱡᱷᱚᱛᱚ ᱜᱮ ᱠᱚᱢᱯᱟᱱᱤ ᱠᱚᱨᱮ ᱠᱚ ᱠᱟᱹᱢᱤᱭᱟ ᱟᱨ ᱮᱢᱱᱤ ᱡᱟᱦᱟᱸᱭ ᱠᱚ ᱢᱮᱱᱟᱜ ᱠᱚ ᱩᱱᱠᱩ ᱥᱚᱨᱠᱟᱨᱤ ᱢᱟᱱᱮ ᱯᱟᱲᱦᱟᱜ ᱠᱟᱱ ᱜᱮᱭᱟ ᱠᱚ ᱠᱟᱹᱢᱤ ᱛᱚ ᱥᱮᱨᱚᱠᱚᱢ ᱵᱟᱹᱱᱩᱜᱼᱟ, ᱥᱩᱫᱩ ᱚᱞ ᱯᱟᱲᱦᱟᱣ ᱠᱚᱜᱮ ᱠᱚ ᱪᱮᱫ ᱵᱟᱲᱟᱭ ᱜᱮᱭᱟ ᱟᱨ ᱡᱟᱦᱟᱸᱭ ᱠᱚ ᱠᱟᱹᱢᱤ ᱠᱚ ᱧᱟᱢ ᱞᱮᱠᱷᱟᱱ ᱵᱟᱭᱨᱮ ᱠᱚ ᱪᱟᱞᱟᱜ ᱜᱮᱭᱟ᱾ ᱟᱹᱰᱤ ᱩᱥᱛᱟᱹᱭ ᱜᱮ ᱥᱚᱨᱠᱟᱨᱤ ᱠᱚ ᱠᱟᱹᱢᱤ ᱜᱮᱭᱟ, ᱠᱳᱢᱯᱟᱱᱤ ᱠᱚ᱾
ᱟᱫᱚ ᱟᱵᱚ ᱦᱚᱲ ᱫᱚ ᱟᱫᱚ ᱥᱚᱨᱠᱟᱨᱤ ᱠᱟᱹᱢᱤ ᱫᱚ ᱟᱫᱚ ᱚᱠᱟᱨᱮ, ᱟᱫᱚ, ᱟᱵᱚ ᱦᱚᱲ ᱫᱚ ᱠᱟᱹ ᱮᱢᱱᱤ ᱛᱮᱜᱮ ᱨᱮᱸᱜᱮᱡ ᱦᱚᱸᱵᱚᱱ ᱨᱮᱸᱜᱮᱡ ᱜᱮᱭᱟ ᱥᱮ᱾
ᱟᱪᱪᱷᱟ᱾ ᱟᱨ ᱚᱱᱛᱮ ᱫᱚ ᱪᱮᱫ, ᱯᱟᱲᱦᱟᱜ ᱜᱮᱭᱟ ᱠᱚ ᱥᱮ?
ᱵᱟᱝ ᱱᱚᱱ ᱱᱚᱱᱛᱮ ᱮᱠᱷᱚᱱ ᱠᱚ ᱯᱟᱲᱦᱟᱜ ᱠᱟᱱ ᱜᱮᱭᱟ ᱠᱚ ᱠᱩᱲᱤ ᱜᱤᱫᱽᱨᱟᱹ ᱠᱚ᱾ ᱱᱚᱱᱛᱮ ᱦᱚᱸ ᱠᱩᱲᱤ ᱜᱤᱫᱽᱨᱟᱹ ᱫᱚᱠᱚ ᱯᱟᱲᱦᱟᱜ ᱠᱟᱱ ᱜᱮᱭᱟ᱾